ᱦᱮᱸ ᱜᱚᱝᱠᱮ,
ᱦᱳᱭ ᱡᱚᱦᱟᱨ ᱡᱚᱦᱟᱨ ᱢᱮᱱᱮ-ᱟ ᱞᱤᱧ ᱨᱚᱲ ᱵᱮᱱ ᱟᱸ ᱡᱚᱢ ᱧᱟᱢᱮᱜ-ᱟ ᱛᱚ?
ᱦᱮᱸ ᱟᱸᱡᱚᱢ ᱫᱟᱞᱤᱧ, ᱟᱹᱞᱤᱧ ᱟᱹᱞᱤᱧᱟᱜ ᱵᱮᱱ ᱟᱸᱡᱚᱢ ᱮᱫᱟ?
ᱦᱮᱸ ᱟᱸᱡᱚᱢᱮᱜ-ᱟ ᱞᱤᱧ ᱟᱹᱰᱤ ᱢᱚᱸᱡᱽ ᱜᱮᱞᱤᱧ ᱟᱸᱡᱚᱢ ᱧᱟᱢᱮᱜ-ᱟ᱾ ᱛᱟᱦᱚᱞᱮ ᱜᱚᱝᱠᱮ ᱢᱮᱱᱮᱫᱼᱟ ᱞᱤᱧ ᱛᱮᱦᱮᱧ ᱢᱟ ᱦᱩᱞ ᱢᱟᱦᱟ ᱠᱟᱱ ᱫᱚ ᱛᱟᱦᱚᱞᱮ, ᱪᱮᱫ ᱞᱮᱠᱟ ᱟᱯᱮᱥᱮᱫ ᱛᱮᱯᱮ ᱢᱟᱱᱟᱣ ᱵᱟᱛᱟᱣ ᱵᱟᱲᱟ ᱠᱮᱫ ᱛᱟᱵᱚᱱᱟ ᱠᱟᱹᱴᱤᱡ ᱞᱟᱹᱭ ᱵᱤᱱ?
ᱦᱮᱸ ᱛᱮᱦᱮᱧ ᱢᱟᱛᱚ ᱦᱩᱞ ᱢᱟᱦᱟ ᱢᱟᱱᱟᱣ ᱠᱟᱱ ᱜᱮᱭᱟ᱾ ᱛᱟᱦᱞᱮ ᱢᱟᱱᱟᱣ ᱵᱟᱲᱟ ᱫᱚ ᱦᱩᱭᱮᱱ ᱜᱮᱭᱟ᱾ ᱢᱟᱱᱟᱣ ᱵᱚᱞᱛᱮ ᱟᱨᱚ ᱱᱚᱜᱼᱚᱭ ᱫᱟᱜ ᱡᱟᱹᱲᱤ ᱠᱷᱟᱹᱛᱤᱨ ᱠᱟᱹᱴᱤᱡ ᱢᱟᱱᱮ ᱮᱴᱠᱮᱴᱚᱬᱮ ᱦᱩᱭ ᱮᱱᱟ,
ᱚ ᱚ
ᱛᱟᱦᱚᱞᱮ ᱟᱫᱚ ᱚᱱᱠᱟ ᱠᱟᱛᱮᱫ ᱜᱮ ᱢᱟᱱᱮ ᱠᱟᱹᱢᱤ ᱠᱚᱫᱚ ᱯᱟᱨᱚᱢ ᱦᱩᱭᱮᱱ ᱜᱮᱭᱟ᱾
ᱦᱳᱭ ᱦᱳᱭ ᱟᱫᱚ ᱥᱮᱨᱢᱟ ᱡᱟᱹᱲᱤᱭᱟᱜ ᱫᱟᱜ ᱞᱮᱠᱷᱟᱱ ᱛᱚ ᱟᱵᱚ ᱢᱟ ᱵᱟᱵᱚᱱ ᱟᱴᱚᱠ ᱫᱟᱲᱮᱭᱟᱜᱼᱟ ᱥᱮ᱾ ᱟᱨ ᱫᱟᱜ ᱧᱩᱨ ᱞᱮᱠᱷᱟᱱ ᱜᱮ ᱵᱟᱝ ᱪᱮᱫ ᱵᱤᱱ ᱪᱤᱠᱟᱹ ᱫᱟᱲᱮᱭᱟᱜᱼᱟ?
ᱦᱳᱭ᱾
ᱟᱫᱚ ᱡᱟᱭᱦᱩᱠ ᱠᱟᱹᱢᱤ ᱵᱟᱲᱟ ᱟᱠᱟᱫ ᱛᱟᱵᱚᱱᱟᱯᱮ ᱚᱱᱟᱜᱮ ᱟᱹᱰᱤ ᱟᱹᱰᱤ ᱥᱟᱨᱦᱟᱣ ᱥᱮ ᱥᱮ ᱟᱹᱰᱤ ᱱᱟᱯᱟᱭ ᱨᱮᱱᱟᱜ ᱯᱮ ᱠᱟᱹᱢᱤ ᱦᱚᱨᱟ ᱟᱠᱟᱫ ᱛᱟᱵᱚᱱᱟ᱾
ᱦᱮᱸ
ᱟᱨ ᱚᱱᱠᱟ ᱫᱚ ᱦᱟᱸᱜ ᱦᱩᱞ ᱢᱟᱦᱟ ᱞᱟᱥᱟᱨᱦᱮᱫ ᱛᱮ ᱡᱮᱞᱮᱠᱟ ᱵᱮᱡᱷᱟ ᱛᱩᱧ ᱥᱟᱶᱛᱮ ᱟᱭᱢᱟ ᱞᱮᱠᱟᱱ ᱚᱱᱠᱟ ᱠᱚ ᱥᱟᱯᱲᱟᱣ ᱵᱟᱲᱟ ᱠᱟᱜ ᱜᱮᱭᱟ᱾ ᱟᱫᱚ ᱟᱯᱮ ᱫᱚ ᱦᱟᱸᱜ ᱚᱱᱠᱟᱯᱮ ᱥᱟᱯᱲᱟᱣ ᱵᱟᱲᱟ ᱞᱮᱫ ᱛᱟᱵᱚᱱᱟ ᱥᱮ ᱵᱟᱝᱜᱮ?
ᱦᱮᱸ ᱥᱟᱯᱲᱟᱣ ᱫᱚ ᱥᱟᱯᱲᱟᱣ ᱵᱚᱞᱛᱮ ᱥᱟᱯᱲᱟᱣ ᱵᱟᱲᱟ ᱦᱩᱭ ᱞᱮᱱ ᱜᱮᱭᱟ ᱛᱟᱦᱚᱞᱮ ᱡᱟ ᱠᱚᱨᱟᱣ ᱦᱚᱸ ᱠᱚᱨᱟᱣ ᱦᱩᱭᱮᱱ ᱜᱮᱭᱟ ᱡᱚᱛᱚ ᱜᱮ᱾ ᱡᱮᱢᱚᱱ ᱵᱷᱚᱡᱟ ᱛᱩᱧ ᱛᱟᱨᱯᱚᱨᱮ, ᱟᱨᱚ ᱟᱭᱢᱟ ᱜᱮ ᱛᱟᱦᱮᱸ ᱠᱟᱱᱟ, ᱚᱱᱟ ᱠᱚᱦᱚᱸ ᱠᱚᱨᱟᱣ ᱦᱩᱭᱮᱱ ᱜᱮᱭᱟ᱾
ᱦᱳᱭ ᱟᱫᱚ ᱚᱱᱠᱟ ᱫᱚ ᱟᱞᱮ ᱥᱮᱫ ᱵᱤᱱ ᱧᱮᱞ ᱞᱮᱠᱷᱟᱱ ᱫᱚ ᱟᱞᱮ ᱥᱮᱫ ᱦᱚᱸ ᱦᱟᱸᱜ ᱚᱱ ᱠᱟ ᱫᱚ ᱟᱹᱰᱤ ᱡᱟᱠ ᱡᱚᱢᱚᱠ ᱜᱮᱞᱮ ᱢᱟᱱᱟᱣᱟ᱾
ᱦᱮᱸ
ᱡᱮᱞᱮᱠᱟ ᱥᱤᱫᱩ ᱠᱟᱱᱩᱣᱟᱜ, ᱪᱤᱛᱟᱹᱨ ᱢᱮᱱᱟᱜ-ᱟ ᱵᱮᱱᱟᱣ ᱟᱠᱟᱜ ᱟᱞᱮ ᱟᱨ ᱚᱱᱟ ᱪᱤᱛᱟᱹᱨ ᱨᱮᱜᱮ ᱵᱚᱸᱜᱟ ᱵᱩᱨᱩ ᱠᱮᱫᱟᱞᱮ ᱵᱚᱸᱜᱟ ᱵᱩᱨᱩ ᱠᱟᱛᱮᱜ, ᱚᱱᱮ ᱟᱵᱤᱱ ᱡᱟᱦᱟᱸ ᱵᱤᱱ ᱞᱟᱹᱭ ᱠᱮᱫ ᱫᱚ ᱵᱮᱡᱷᱟ ᱛᱩᱧ ᱚᱱᱟ ᱦᱚᱸᱞᱮ ᱥᱟᱯᱲᱟᱣ ᱞᱮᱜ-ᱟ ᱚᱱᱟ ᱠᱚ ᱟᱨ ᱚᱱᱠᱟ ᱚᱱᱚᱬᱦᱮ ᱠᱚ ᱟᱨ ᱥᱟᱶᱛᱮ ᱚᱱᱠᱟ ᱚ ᱢᱤᱫ ᱵᱟᱨ ᱠᱟᱛᱷᱟ ᱞᱟᱹᱭ ᱞᱟᱹᱜᱤᱫ ᱦᱩᱞ ᱵᱟᱵᱚᱫ ᱚᱱᱟ ᱠᱚᱦᱚᱸ ᱦᱩᱭᱮᱱ ᱜᱮᱭᱟ᱾ ᱟᱨ ᱱᱮᱥᱟᱜ ᱫᱚ ᱦᱟᱸᱜ ᱟᱹᱰᱤ ᱨᱟᱹᱥᱠᱟᱹ ᱥᱟᱞᱟᱜ ᱜᱮᱞᱮ ᱢᱟᱱᱟᱣ ᱠᱮᱫ ᱛᱟᱵᱚᱱᱟ᱾
ᱦᱳᱭ ᱟᱫᱚ ᱛᱟᱦᱚᱞᱮ ᱜᱚᱝᱠᱮ ᱟᱵᱤᱱ ᱥᱮᱫ ᱫᱚ ᱚᱱᱛᱮ ᱫᱚ ᱫᱟᱜ ᱡᱟᱹᱲᱤ ᱞᱟᱜ ᱛᱟᱭ ᱥᱮ ᱵᱟᱝ?
ᱟᱹᱞᱤᱧ ᱪᱷᱮᱫ ᱫᱚ ᱦᱟᱸᱜ ᱚᱱᱠᱟ ᱫᱚ ᱫᱟᱜ ᱡᱟᱹᱲᱤ ᱫᱚ ᱦᱟᱸᱜ ᱚᱱᱠᱟ ᱫᱚ ᱠᱟᱹᱴᱤᱡ ᱠᱟᱹᱴᱤᱡ ᱦᱟᱸᱜ ᱡᱚᱨᱚ ᱫᱚ ᱡᱚᱨᱚ ᱵᱟᱲᱟ ᱜᱚᱫ ᱮᱱ ᱜᱮᱭᱟ ᱟᱫᱚ ᱦᱟᱸᱜ ᱩᱱᱟᱹᱜ ᱴᱟᱜ ᱮᱴᱠᱮᱴᱚᱬᱮ ᱫᱚ ᱵᱟᱭ ᱥᱤᱨᱡᱟᱹᱣ ᱠᱟᱜ-ᱟ᱾
ᱟᱪᱪᱷᱟ
ᱟᱨ ᱫᱚᱢᱮ ᱦᱟᱸᱜ ᱡᱳᱨ ᱛᱚ ᱵᱟᱭ ᱫᱟᱜ ᱟᱠᱟᱫᱟ ᱥᱮ,
ᱦᱩ-ᱦᱩ ᱾
ᱟᱫᱚ ᱜᱚᱝᱠᱮ, ᱦᱮᱸ ᱞᱟᱹᱭ ᱵᱤᱱ?
ᱞᱟᱹᱭ ᱮᱫᱟᱞᱤᱧ ᱟᱹᱵᱤᱱ ᱥᱮᱫ ᱫᱚᱵᱤᱱ ᱞᱟᱹᱭ ᱠᱮᱫᱟ ᱵᱟᱭ ᱫᱟᱜ ᱠᱮᱫᱟ? ᱟᱹᱞᱤᱧ ᱥᱮᱫ ᱫᱚ ᱫᱚᱢᱮ ᱫᱟᱜ ᱠᱮᱫᱟᱭ ᱾
ᱚ ᱾
ᱢᱟᱱᱮ, ᱮᱴᱠᱮᱴᱚᱬᱮ ᱦᱳᱭ ᱠᱟᱱ ᱜᱮᱭᱟ ᱾
ᱦᱳᱭ- ᱦᱳᱭ ᱾ ᱟᱨ ᱱᱚᱜ-ᱚᱭ ᱦᱟᱸᱜ ᱟᱥᱟᱲ ᱦᱚᱸ ᱟᱥᱟᱲ ᱵᱚᱸᱜᱟ ᱠᱟᱱᱟ ᱥᱮ ᱟᱨ
ᱦᱮᱸ ᱾
ᱟᱥᱟᱲ ᱵᱚᱸᱜᱟ ᱫᱚ ᱞᱟᱹᱭ ᱞᱮᱠᱷᱟᱱ ᱫᱚ ᱫᱟᱜ ᱡᱟᱹᱯᱩᱫ ᱫᱤᱱ ᱠᱟᱱ ᱜᱮᱭᱟ ᱾
ᱦᱩ ᱾
ᱟᱫᱚ ᱫᱟᱜ ᱦᱚᱸ ᱦᱮᱡ ᱜᱚᱫᱚᱜ ᱜᱮᱭᱟ ᱟᱨ ᱦᱤᱡᱩᱜ ᱚᱸᱰᱮᱧ ᱞᱟᱹᱭ ᱠᱮᱫ ᱞᱮᱠᱟ ᱾ ᱦᱮᱡ ᱫᱟᱜ ᱦᱤᱡᱩᱜ ᱨᱮᱜᱮ ᱵᱤᱱ ᱪᱤᱠᱟᱹ ᱫᱟᱲᱮᱭᱟᱜ-ᱟᱵᱤᱱ ᱫᱚ?
ᱦᱩ ᱛᱟ ᱛᱚ ᱵᱚᱴᱷᱮ ᱾
ᱤᱷᱦ ᱟᱨ ᱷᱚᱦᱦ ᱾ ᱜᱚᱝᱠᱮ ᱚᱱᱠᱟ ᱟᱭᱢᱟ ᱡᱟᱭᱜᱟ ᱠᱚᱨᱮ ᱧᱮᱞ ᱠᱟᱜ-ᱟ ᱞᱤᱧ
ᱦᱮᱸ ᱾
ᱚᱱᱠᱟ ᱦᱩᱞ ᱢᱟᱦᱟ ᱢᱟ, ᱢᱟᱱᱟᱣ ᱵᱟᱛᱟᱣ ᱜᱮᱭᱟ ᱠᱚ ᱾
ᱦᱮᱸ ᱾
ᱟᱨ ᱚᱱᱟ ᱥᱟᱶᱛᱮ ᱦᱟᱸᱜ ᱚᱱᱮ ᱡᱮ ᱚᱨᱠᱮᱥᱴᱟᱨ ᱥᱮ ᱰᱤᱡᱮ ᱞᱟᱜᱽᱬᱮ ᱮᱱᱮᱡ ᱚᱱᱟᱠᱚ ᱟᱭᱢᱟ ᱞᱮᱠᱟᱱ ᱩᱸ ᱨᱟᱹᱥᱠᱟᱹ ᱦᱟᱸᱜ ᱠᱚ ᱫᱚᱦᱚᱭ ᱛᱟᱵᱚᱱᱟ ᱟᱫᱚ ᱚᱱᱟ ᱵᱟᱨᱮᱛᱮ ᱟᱵᱤᱱ ᱪᱤᱫ ᱵᱤᱱ ᱢᱮᱱᱟ ᱵᱮᱹᱥ ᱵᱤᱱ ᱢᱮᱛᱟᱜ ᱠᱟᱱᱟ ᱥᱮ ᱚᱱᱟᱫᱚ ᱵᱟᱹᱲᱤᱡ?
ᱧᱮᱞ ᱵᱤᱱ ᱚᱱᱟ ᱫᱚ ᱟᱵᱚ ᱛᱚ ᱟᱴᱷᱟᱨᱚᱥᱚ ᱯᱚᱧᱪᱟᱱ-ᱱᱚ ᱛᱤᱨᱤᱥᱮ ᱡᱩᱱ ᱫᱚ ᱟᱵᱚᱣᱟᱜ ᱦᱩᱞ ᱢᱟᱦᱟᱸ ᱠᱟᱱᱟ ᱾
ᱦᱳᱭ -ᱦᱳᱭ ᱾
ᱟᱫᱚ ᱚᱱᱟ ᱵᱟᱨᱮᱛᱮ ᱡᱩᱫᱤ ᱟᱵᱚ ᱟᱢ ᱤᱭᱟᱹ ᱚᱱᱟ ᱵᱟᱨᱮᱛᱮ ᱡᱩᱫᱤ ᱚᱨᱜᱮᱥᱴᱟᱨ ᱤᱱᱵᱟ ᱡᱟᱦᱟᱱᱟᱜ ᱜᱮᱠᱚ ᱫᱚᱦᱚᱭᱟ ᱯᱷᱟᱱ ᱥᱮᱱ ᱾ ᱱᱚᱣᱟ ᱫᱚ ᱟᱹᱞᱤᱧ ᱫᱚ ᱮᱠᱪᱩᱞᱤ ᱵᱟᱹᱲᱤᱡ ᱜᱮᱞᱤᱧ ᱢᱚᱱᱮᱭᱟ ᱾
ᱦᱳᱭ ᱾
ᱪᱮᱫᱟᱜ ᱥᱮ ᱱᱚᱣᱟ ᱫᱚ ᱱᱚᱣᱟ ᱫᱚ ᱪᱮᱫᱟᱜ ᱥᱮ ᱱᱚᱣᱟ ᱫᱚ ᱟᱵᱳᱣᱟᱜ ᱢᱟᱱᱮ
ᱨᱟᱹᱥᱠᱟᱹ ᱨᱮᱱᱟᱜ ᱫᱤᱱ ᱫᱚ ᱵᱟᱝ ᱠᱟᱱ ᱛᱟᱵᱚᱱᱟ ᱾ ᱦᱳᱭ ᱦᱳᱭ, ᱟᱨ ᱞᱟᱹᱭ ᱞᱮᱠᱷᱟᱱ ᱫᱚ ᱮᱱᱮᱡ ᱫᱚ ᱟᱵ ᱟᱵᱚᱨᱮᱱ ᱵᱤᱨ ᱵᱟᱱᱴᱟ ᱠᱚ ᱢᱟᱭᱟᱝ ᱠᱚ ᱞᱤᱸᱜᱤ ᱟᱠᱟᱫᱟ ᱥᱮ
ᱦᱳᱭ, ᱦᱳᱭ ᱾
ᱟᱵᱳ ᱵᱚᱱ ᱮᱱᱮᱡ ᱥᱮᱹᱨᱮᱹᱧᱟ ᱥᱮ ᱨᱟᱹᱥᱠᱟᱹ ᱨᱮᱱᱟᱜ ᱵᱚᱱ ᱚᱨᱠᱮᱥᱴᱟᱨ ᱠᱚᱵᱚᱱ ᱠᱚᱨᱟᱣᱟ ᱛᱟᱞᱦᱮ ᱱᱚᱣᱟ ᱢᱟ ᱮᱠᱟᱞ ᱵᱟᱭ ᱴᱷᱤᱠᱚᱜ ᱠᱟᱱᱟ ᱥᱮ?
ᱵᱟᱝ -ᱵᱟᱝ ᱾
ᱟᱨ ᱛᱟᱦᱞᱮ ᱦᱳᱭ ᱟᱨ ᱛᱟᱦᱞᱮ ᱜᱚᱝᱠᱮ, ᱦᱮᱸ ᱞᱟᱹᱭ ᱵᱤᱱ?
ᱞᱟᱹᱭ ᱫᱟᱞᱤᱧ ᱦᱮᱸ, ᱟᱵᱮᱱ ᱞᱟᱹᱭ ᱵᱤᱱ ᱢᱟ ᱾
ᱢᱮᱱᱮᱜ ᱟᱹᱞᱤᱧ ᱛᱟᱦᱚᱞᱮ ᱱᱚᱜᱼᱚᱭ ᱪᱟᱥ ᱫᱤᱱ ᱠᱚᱦᱚᱸ ᱦᱟᱸᱜ ᱥᱮᱴᱮᱨ ᱤᱫᱤᱜ ᱠᱟᱱᱟ, ᱛᱟᱦᱚᱞᱮ ᱚᱱᱟ ᱤᱫᱤ ᱠᱟᱛᱮᱜ ᱱᱟᱦᱟᱜ ᱥᱟᱯᱲᱟᱣ ᱠᱚᱫᱚ ᱛᱤᱱᱟᱹᱜ ᱜᱟᱱ ᱥᱟᱯᱲᱟᱣ ᱢᱮᱱᱟᱜ ᱟᱠᱟᱫ ᱵᱚᱱᱟ ᱦᱟᱸᱜ ᱟᱨ ᱪᱮᱫ?
ᱟᱪᱪᱷᱟ, ᱥᱟᱯᱲᱟᱣ ᱵᱚᱞᱛᱮ ᱫᱚ ᱵᱚᱞᱛᱮ ᱜᱮᱞᱮ, ᱢᱟᱱᱮ ᱪᱟᱨᱟ ᱠᱚᱫᱚ ᱜᱤᱲᱤ ᱦᱩᱭ ᱠᱟᱱᱟ, ᱟᱫᱚ ᱟᱫᱚ ᱟᱹᱣᱨᱤ ᱪᱟᱨᱟ ᱠᱚ ᱟᱹᱣᱨᱤ ᱦᱟᱨᱟᱜᱼᱟ ᱫᱚᱢᱮ ᱫᱚ,
ᱦᱩᱸ ᱦᱩᱸ᱾
ᱫᱟᱜ ᱡᱟᱹᱲᱤ ᱠᱚᱦᱚᱸ ᱩᱱᱟᱹᱜ ᱫᱚ ᱫᱚᱢᱮ ᱫᱚ ᱵᱟᱭ ᱫᱟᱜ ᱮᱫᱟᱭ,
ᱦᱩᱸ ᱦᱩᱸ᱾
ᱚᱱᱟ ᱠᱟᱨᱚᱱ ᱛᱮ ᱠᱟᱢᱤ ᱫᱚ ᱢᱟᱱᱮ ᱟᱹᱣᱨᱤ, ᱮᱛᱚᱦᱚᱵᱚᱜᱼᱟ᱾
ᱦᱩᱸ ᱦᱩᱸ᱾
ᱟᱨ, ᱢᱟᱱᱮ ᱴᱩᱠ ᱴᱟᱠ ᱢᱟᱱᱮ ᱠᱷᱮᱛ ᱠᱚᱨᱮ ᱡᱟᱦᱟᱸ ᱜᱷᱟᱹᱭ ᱠᱚ,
ᱦᱩᱸ᱾
ᱚᱱᱟ ᱠᱚ ᱛᱚᱞ ᱵᱟᱲᱟᱭ ᱦᱩᱭᱩᱜ ᱠᱟᱱᱟ᱾
ᱚᱻ᱾
ᱚᱱᱟ ᱠᱚᱜᱮ ᱠᱟᱢᱤ ᱵᱟᱲᱟᱭ ᱦᱩᱭᱩᱜ ᱠᱟᱱᱟ᱾
ᱦᱳ, ᱦᱳᱭ ᱟᱨ ᱛᱟᱦᱞᱮ ᱦᱟᱸᱜ ᱪᱟᱨᱟ! ᱪᱟᱨᱟ ᱯᱮ ᱜᱤᱰᱤ ᱵᱟᱲᱟ ᱟᱠᱟᱫ ᱛᱟᱵᱚᱱᱟ ᱪᱮ ᱵᱟᱝ‌ ᱜᱮ?
ᱦᱮᱸ ᱪᱟᱨᱟ ᱫᱚ ᱜᱤᱰᱤ ᱵᱟᱲᱟ ᱦᱳᱭ ᱠᱟᱱ ᱜᱮᱭᱟ᱾
ᱦᱩᱸ ᱦᱩᱸ᱾
ᱟᱫᱚ, ᱚᱱᱟ ᱜᱮ ᱫᱚᱢᱮ ᱫᱚ ᱟᱹᱣᱨᱤ ᱞᱟᱴᱷᱩᱜᱼᱟ᱾
ᱦᱩᱸᱦᱩᱸ᱾
ᱚᱱᱟ ᱠᱟᱨᱚᱱ ᱛᱮᱜᱮ, ᱟᱹᱣᱨᱤ ᱨᱚᱦᱚᱭ ᱫᱚ ᱟᱹᱣᱨᱤ ᱟᱨᱟᱢᱵᱚ ᱦᱩᱭᱩᱜᱼᱟ᱾
ᱦᱳᱭ ᱦᱳᱭ᱾
ᱛᱟᱦᱚᱞᱮ ᱟᱨ ᱟᱵᱤᱱ ᱥᱮᱫ ᱫᱚ, ᱛᱤᱱᱟᱹᱜ ᱴᱟᱜ?
ᱟᱸ ᱦᱟᱸ ᱟᱞᱤᱧ ᱥᱮᱫ ᱫᱚ ᱟᱞᱤ ᱮᱦᱮᱸᱜ, ᱟᱞᱤᱧ ᱴᱷᱮᱱ ᱧᱮᱞ ᱞᱮᱠᱷᱟᱱ ᱫᱚ ᱦᱟᱸᱜ ᱚᱝᱠᱟ ᱫᱚ ᱪᱟᱨᱟ ᱠᱚᱫᱚ ᱦᱟᱸᱜ ᱚᱱᱠᱟ ᱜᱤᱰᱤ ᱵᱟᱲᱟ ᱦᱩᱭ ᱠᱟᱱ ᱜᱮᱭᱟ᱾
ᱦᱩᱸ᱾
ᱛᱚ ᱚᱱᱟ ᱠᱚ ᱦᱚᱸ ᱚᱱᱠᱟ ᱫᱟᱜ ᱡᱟᱹᱲᱤᱭᱮᱜ ᱠᱟᱱ ᱨᱮᱦᱚᱸᱭ, ᱩᱱᱟᱹᱜ ᱡᱟᱥᱛᱤ ᱫᱚ ᱦᱟᱸᱜ ᱵᱟᱭ ᱫᱟᱜ ᱡᱟᱲᱤ ᱠᱟᱜ-ᱟ ᱥᱮ, ᱟᱫᱚ ᱚᱱᱟ ᱦᱚᱛᱮᱡ ᱛᱮ ᱦᱟᱸᱜ ᱩᱱᱟᱹᱜ ᱫᱚ ᱵᱟᱝ ᱞᱟᱴᱩ ᱠᱟᱱ ᱛᱟᱞᱮᱭᱟ᱾
ᱦᱩᱸ᱾
ᱟᱨ ᱚᱱᱟ ᱵᱟᱭ ᱞᱟᱴᱩ ᱧᱚᱜ ᱞᱮᱠᱷᱟᱱ, ᱨᱚᱦᱚᱭ ᱦᱚᱸ ᱥᱮ ᱵᱟᱝ ᱜᱟᱱᱚᱜ-ᱟ᱾ ᱟᱨ ᱦᱩᱲᱩ ᱨᱚᱦᱚᱭ ᱢᱟ, ᱥᱟᱱᱟᱢ ᱦᱚᱲ ᱜᱮ ᱵᱚᱱ ᱵᱟᱲᱟᱭᱟ, ᱫᱟᱜ ᱡᱟᱲᱤ ᱵᱮᱜᱚᱨ ᱵᱟᱭ ᱦᱩᱭᱩᱜ-ᱟ ᱥᱮ᱾
ᱦᱳᱭ᱾
ᱛᱚ ᱚᱱᱟ ᱤᱫᱤ ᱠᱟᱛᱮᱫ ᱦᱟᱸᱜ ᱚᱝᱠᱟ ᱵᱟᱭ ᱫᱟᱜ ᱡᱟᱲᱤ ᱠᱟᱜ-ᱟ ᱞᱟᱴᱩ ᱧᱚᱜ, ᱚᱱᱟ ᱦᱚᱛᱮᱡ ᱛᱮ ᱢᱟᱴᱷ ᱥᱮ ᱠᱷᱮᱛ ᱠᱚᱨᱮ ᱦᱚᱸ ᱚᱱᱠᱟ, ᱫᱟᱜ ᱵᱟᱱᱩᱜ ᱟᱠᱟᱫᱟ᱾ ᱟᱨ, ᱚᱱᱮ ᱞᱤᱧ ᱞᱟᱹᱭ ᱠᱮᱫ ᱪᱟᱨᱟ ᱦᱚᱸ ᱫᱚᱢᱮ ᱵᱟᱝ ᱞᱟ ᱴᱩ ᱟᱠᱟᱱᱟ ᱾ ᱚᱱᱟ ᱤᱫᱤ ᱠᱟᱛᱮᱫ ᱦᱟᱸᱜ ᱚᱱᱟ ᱠᱚᱫᱚ ᱪᱟᱥ ᱫᱚ ᱦᱟᱸᱜ ᱥᱟᱯᱲᱟᱣ ᱫᱚ ᱥᱟᱯᱲᱟᱣ ᱜᱮ ᱢᱮᱱᱟᱜ ᱵᱚᱱᱟ᱾ ᱛᱚᱵᱮ ᱦᱟᱸᱜ ᱫᱟᱜ ᱡᱟᱹᱲᱤ ᱦᱚᱛᱮ ᱛᱮ ᱦᱟᱸᱜ ᱾ ᱥᱮ ᱫᱟᱜ ᱡᱟᱹᱲᱤ ᱚᱵᱷᱟᱵᱽ ᱠᱷᱟᱛᱤᱨ ᱛᱮ ᱦᱟᱸᱜ, ᱢᱟᱲᱟᱝ ᱥᱮᱫ ᱵᱟᱝ ᱞᱟᱦᱟ ᱦᱩᱭ ᱟᱠᱟᱱᱟ ᱾
ᱟᱪᱪᱷᱟ ᱟᱪᱪᱷᱟ ᱾ ᱢᱟᱱᱮ ᱫᱟᱜ ᱡᱟᱹᱲᱤ ᱞᱮᱠᱷᱟᱱ ᱜᱮ
ᱨᱚᱦᱚᱭ ᱫᱚ ᱦᱟᱸᱜ ᱮᱛᱚᱦᱚᱵᱚᱜ-ᱟ ᱾
ᱮᱛᱚᱜᱼᱟ ᱾
ᱟᱨ ᱛᱟᱦᱚᱞᱮ ᱦᱮᱸ ᱞᱟᱹᱭ ᱵᱤᱱ
ᱞᱟᱹᱭ ᱫᱟᱞᱤᱧ ᱚᱱᱮ ᱡᱮ ᱵᱤᱱ ᱞᱟᱹᱭ ᱠᱮᱫᱟ ᱢᱟᱱᱮ ᱪᱟᱨᱟ ᱵᱤᱱ ᱜᱤᱲᱤ ᱠᱟᱫᱟᱢ ᱾
ᱦᱮᱸ ᱾
ᱟᱫᱚ ᱛᱤᱱᱟᱹᱜ ᱠᱚ ᱛᱮ ᱪᱟᱨᱟ ᱫᱚ ᱜᱤᱲᱤ ᱦᱩᱭ ᱟᱠᱟᱱ ᱛᱮ ᱾
ᱟ ᱢᱟᱱᱮ ᱤᱭᱟᱹ ᱵᱮᱱ ᱢᱟᱱᱮ ᱪᱮᱫ ᱵᱤᱱ ᱞᱟᱹᱭᱟ
ᱢᱟᱱᱮ ᱛᱤᱥ ᱠᱚᱛᱮ ᱫᱚ ᱵᱟᱝ ᱢᱟᱱᱮ ᱛᱤᱱᱟᱹᱜ ᱰᱷᱮᱨ ᱟᱨᱠᱤ ᱵᱮᱱ ᱜᱤᱲᱤ ᱠᱟᱫᱟ ᱰᱟᱨᱟ ᱫᱚ ᱾
ᱚ ᱚ ᱚᱱᱠᱟ ᱦᱟᱸᱜ ᱚᱱᱟ ᱧᱮᱞ ᱞᱮᱠᱷᱟᱱ ᱫᱚ ᱦᱟᱸᱜ ᱟᱹᱞᱤᱧᱟᱜ ᱫᱚ ᱡᱟᱭᱜᱟ ᱠᱚ ᱠᱟᱹᱴᱤᱡ ᱦᱟᱸᱜ ᱢᱟᱱᱮ ᱠᱟᱹᱡ ᱫᱷᱟᱨᱟ ᱜᱮᱛᱟ ᱞᱤᱧᱟ ᱛᱚ ᱾ ᱟᱫᱚ ᱚᱱᱟ ᱤᱫᱤ ᱠᱟᱛᱮᱜ ᱦᱟᱸᱜ ᱩᱱᱟᱹᱜ ᱡᱟᱹᱥᱛᱤ ᱫᱚ ᱦᱟᱸᱜ ᱵᱟᱝ ᱜᱤᱰᱤ ᱦᱩᱭ ᱠᱟᱱᱟ ᱟᱨ ᱚᱱᱠᱟ ᱧᱮᱞ ᱞᱮᱠᱷᱟᱱ ᱫᱚ ᱦᱟᱸᱜ ᱵᱟᱨ ᱯᱮ ᱡᱟᱭᱜᱟ ᱨᱮ ᱜᱤᱰᱤ ᱦᱩᱭ ᱟᱠᱟᱱᱟ ᱛᱚᱵᱮ ᱦᱟᱸᱜ ᱩᱱᱟᱹᱜ ᱴᱟ ᱢᱟᱱᱮ ᱴᱷᱤᱠ ᱥᱟᱺᱦᱤᱡ ᱧᱟᱹᱜ ᱵᱟᱝ ᱞᱤᱧ ᱞᱟᱹᱭ ᱫᱟᱲᱮᱭᱟᱜ ᱠᱟᱱᱟ ᱪᱮᱫᱟᱜ ᱥᱮ ᱟᱨ ᱤᱧ ᱦᱚᱸ ᱚᱸᱰᱮ ᱥᱩᱨ ᱨᱮᱧ ᱢᱟᱱᱮ ᱟᱹᱞᱤᱧ ᱜᱮ ᱪᱟᱨᱟ ᱞᱤᱧ ᱜᱤᱰᱤ ᱠᱟᱜ ᱨᱮᱦᱚᱸ ᱟᱫᱚ ᱠᱤᱨᱤᱧ ᱟᱹᱜᱩ ᱠᱟᱛᱮ ᱞᱮ ᱜᱤᱰᱤ ᱠᱟᱫᱟ ᱛᱚ, ᱟᱫᱚ ᱛᱤᱱᱟᱹᱜ ᱜᱟᱱᱞᱮ ᱠᱤᱨᱤᱧ ᱟᱹᱜᱩᱣᱟ ᱠᱟᱫᱟ ᱦᱟᱸᱜ ᱚᱱᱟ ᱦᱟᱸᱜ ᱵᱟᱝ ᱞᱤᱧ ᱞᱟᱹᱭ ᱫᱟᱲᱮᱜ ᱠᱟᱱᱟ ᱾
ᱦᱮᱸ ᱾ ᱚᱱᱮ ᱡᱮ ᱵᱤᱱ ᱞᱟᱹᱭ ᱠᱮᱫᱟ
ᱟᱨ ᱤᱭᱟᱹ ᱛᱟᱦᱚᱞᱮ ᱟᱵᱤᱱ ᱥᱮᱫ ᱫᱚ ᱚᱠᱟ ᱠᱟ ᱦᱳᱲᱳ ᱵᱤᱥᱤ ᱠᱚ ᱨᱚᱦᱚᱭ ᱜᱮᱛᱮ?
ᱦᱚᱸ ᱟᱹᱞᱤᱧ ᱥᱮᱫ ᱫᱚ ᱦᱟᱸᱜ ᱨᱚᱦᱚᱭ ᱫᱚ ᱚᱱᱠᱟ ᱫᱚ ᱦᱟᱸᱜ ᱦᱩᱲᱩ ᱨᱮᱱᱟᱜ ᱧᱩᱛᱩᱢ ᱠᱚᱫᱚ ᱦᱟᱸᱜ ᱫᱚᱢᱮ ᱫᱚ ᱵᱟᱝ ᱞᱤᱧ ᱵᱟᱲᱟᱭ ᱟᱠᱟᱫᱟ᱾ ᱚᱱᱟ ᱨᱚᱦᱚᱭ ᱠᱚᱨᱮ ᱫᱚ ᱞᱤᱧ ᱥᱩᱨ ᱵᱟᱲᱟ ᱟᱠᱟᱱ ᱨᱮᱦᱚᱸ, ᱛᱚᱵᱮ ᱢᱤᱫᱴᱟᱝ ᱦᱩᱲᱩ ᱦᱟᱸᱜ ᱞᱤᱧ ᱟᱸᱡᱚᱢ ᱟᱠᱟᱫ-ᱟ ᱾ ᱥᱚᱨᱱᱚ, ᱥᱚᱨᱱᱚ ᱢᱮᱱ ᱛᱮᱠᱚ ᱢᱮᱛᱟᱜ-ᱟ, ᱦᱳᱭ ᱚᱱᱟ ᱦᱩᱲᱩ ᱜᱮ ᱦᱟᱸᱜ ᱨᱚᱦᱚᱭ ᱵᱟᱲᱟ ᱟᱠᱟ ᱞᱮ ᱾
ᱢᱟᱱᱮ ᱡᱟᱹᱥᱛᱤ ᱧᱚᱜ ᱚᱱᱟ ᱠᱚ ᱦᱮᱸ ᱟᱨᱠᱤ ᱚᱱᱟ ᱦᱩᱲᱩ ᱜᱮ ᱢᱟᱱᱮ ᱱᱚᱛᱮ ᱟᱹᱵᱤᱱ ᱥᱮᱫ ᱫᱚ ᱡᱟᱹᱥᱛᱤ ᱠᱚ ᱨᱚᱦᱚᱭ ᱜᱮᱭᱟ ᱾
ᱦᱮᱸ, ᱦᱮᱸ, ᱦᱮᱸ ᱚᱱᱟ ᱜᱮ ᱾
ᱵᱟᱝ ᱡᱮᱢᱚᱱ ᱟᱹᱰᱤ ᱨᱚᱠᱚᱢ ᱦᱳᱲᱳ ᱢᱮᱱᱟᱜ ᱟᱛᱚ ᱡᱮᱢᱚᱱ ᱥᱚᱨᱱᱚ, ᱵᱩᱞᱮᱴ, ᱵᱤᱵᱤ ᱮᱜᱟᱨᱚ ᱛᱟᱯᱚᱨᱮ ᱢᱚᱫᱷᱩ ᱢᱟᱞᱚᱛᱤ ᱟᱫᱚ ᱚᱱᱟ ᱛᱤᱞᱤᱧ ᱚᱱᱟ ᱛᱤᱞᱤᱧ ᱠᱩᱞᱤᱭᱮᱫ ᱵᱤᱱᱟ ᱞᱟᱹᱭ ᱫᱟᱹᱧ ᱟᱹᱵᱤᱱ ᱥᱮᱫ ᱫᱚ ᱚᱱᱛᱮ ᱛᱤᱱᱟᱹᱜ ᱠᱟᱴᱟᱜ ᱡᱟᱹᱥᱛᱤ ᱦᱩᱲᱩ ᱠᱚ ᱨᱚᱦᱚᱭ ᱜᱮᱭᱟ᱾
ᱦᱮᱸ, ᱦᱮᱸ ᱟᱫᱚ ᱛᱟᱦᱚᱞᱮ ᱚᱱᱠᱟ ᱫᱚ ᱦᱟᱸᱜ ᱟᱵᱤᱱ ᱥᱮᱫ ᱡᱩᱫᱤ ᱞᱤᱧ ᱢᱮᱱᱟ ᱛᱟᱦᱚᱞᱮ ᱟᱵᱤᱱ ᱥᱮᱫ ᱫᱚ ᱩᱱᱟᱹᱜ ᱜᱟᱱ ᱦᱩᱲᱩ ᱨᱮᱱᱟᱜ ᱧᱩᱛᱩᱢ ᱵᱤᱱ ᱞᱟᱹᱭ ᱠᱮᱜᱼᱟ, ᱛᱟᱦᱚᱞᱮ ᱚᱱᱟ ᱠᱚ ᱢᱩᱫᱽ ᱨᱮ ᱚᱠᱟᱴᱟᱜ ᱛᱟᱦᱚᱞᱮ ᱟᱯᱮ ᱫᱚᱯᱮ ᱨᱚᱦᱚᱭᱮᱫ ᱛᱟᱵᱚᱱᱟ ᱾
ᱟᱞᱮ ᱨᱚᱦᱚᱭ ᱵᱚᱞᱛᱮ ᱟᱞᱮ ᱫᱚ ᱡᱷᱚᱛᱚ ᱨᱚᱠᱚᱢ ᱦᱩᱲᱩ ᱜᱮᱞᱮ ᱨᱚᱦᱚᱭ ᱜᱮᱭᱟ᱾ ᱟᱫᱚ ᱢᱟᱱᱮ ᱚᱱᱮ ᱡᱮᱢᱚᱱ ᱱ ᱵᱩᱞᱮᱴ ᱵᱤᱵᱤ ᱮᱜᱟᱨᱚ ᱥᱚᱨᱱᱚ ᱢᱟᱱᱮ
ᱦᱩᱸ, ᱦᱩᱸ ᱾
ᱡᱚᱛᱚ ᱨᱚᱠᱚᱢ ᱦᱩᱲᱩ ᱜᱮᱞᱮ ᱪᱟᱥ ᱜᱤᱭᱟ ᱟᱨᱠᱤ ᱾
ᱦᱩᱸ, ᱦᱩᱸ ᱾ ᱟᱪᱪᱷᱟ ᱱᱟᱯᱟᱭ ᱠᱟᱛᱷᱟ ᱾ ᱟᱨ ᱚᱱᱠᱟ ᱫᱚ ᱦᱟᱸᱜ ᱡᱩᱫᱤ ᱴᱚᱴᱷᱟ ᱤᱫᱤ ᱠᱟᱛᱮᱫ ᱞᱤᱧ ᱢᱮᱱᱟ ᱢᱤᱫ ᱵᱟᱨ ᱠᱟᱛᱷᱟ ᱛᱟᱦᱚᱞᱮ ᱟᱹᱵᱤᱱ ᱫᱚ ᱦᱟᱸᱜ ᱚᱱᱠᱟ ᱫᱚ ᱵᱤᱨ ᱵᱩᱨᱩ ᱴᱚᱴᱷᱟ ᱵᱤᱱ ᱯᱟᱲᱟᱜ ᱠᱟᱱᱟ ᱥᱮ ᱚᱱᱠᱟ ᱦᱟᱸᱜ ᱯᱩᱨᱟᱹ ᱴᱟᱺᱰᱤ ᱜᱮ ᱛᱟᱯᱮᱭᱟ ᱟᱯᱮ ᱥᱮᱫ ᱫᱚ?
ᱵᱟᱝ ᱚᱱᱟ ᱢᱟᱱᱮ ᱟᱹᱞᱤᱧ ᱥᱮᱫ ᱫᱚ ᱵᱚᱞᱛᱮ ᱜᱮᱞᱮ ᱵᱟᱱᱟᱨ ᱜᱮ ᱵᱟᱱᱟᱨ ᱞᱮᱠᱟ ᱜᱮ ᱢᱮᱱ ᱜᱟᱱᱚᱜᱼᱟ ᱾ ᱢᱟᱱᱮ ᱴᱟᱺᱰᱤ ᱦᱚᱸ ᱵᱤᱱ ᱢᱮᱱ ᱫᱟᱲᱮ ᱟᱞᱤᱧᱟ ᱵᱩᱨᱩ ᱴᱚᱴᱷᱟ ᱦᱚᱸ ᱟᱨᱠᱤ ᱾
ᱦᱮᱸ, ᱦᱮᱸ ᱾
ᱢᱟᱱᱮ ᱢᱟᱱᱮ ᱵᱩᱨᱩ ᱴᱚᱴᱷᱟ ᱜᱮ ᱢᱟᱱᱮ ᱵᱤᱱ ᱞᱟᱹᱭ ᱫᱟᱲᱮᱭᱟᱜᱼᱟ ᱟᱨᱠᱤ ᱵᱤᱨ ᱦᱚᱸ ᱢᱮᱱᱟᱜᱼᱟ᱾
ᱦᱳᱭ, ᱦᱳᱭ ᱾
ᱢᱟᱱᱮ ᱵᱟᱱᱟᱨ ᱜᱮᱵᱤᱱ ᱞᱟᱹᱭ ᱫᱟᱲᱮᱭᱟᱜᱼᱟ ᱾
ᱦᱳᱭ, ᱦᱳᱭ, ᱦᱳᱭ ᱱᱟᱯᱟᱭ ᱠᱟᱛᱷᱟ ᱟᱫᱚ ᱚᱱᱠᱟ ᱫᱚ ᱟᱞᱮ ᱥᱮᱫ ᱵᱤᱱ ᱦᱮᱸ ᱟᱞᱮ ᱥᱮᱫ ᱵᱤᱱ ᱧᱮᱞ ᱞᱮᱠᱷᱟᱱ ᱫᱚ᱾ ᱟᱞᱮ ᱦᱚᱸ ᱦᱟᱸᱜ ᱵᱤᱨ ᱵᱩᱨᱩ ᱴᱚᱴᱷᱟ ᱜᱮᱞᱮ ᱯᱟᱲᱟᱜ ᱠᱟᱱᱟ᱾
ᱟᱪᱪᱷᱟ ᱾
ᱟᱨ ᱟᱞᱮ ᱥᱮᱱ ᱫᱚ ᱦᱟᱸᱜ ᱚᱱᱠᱟ, ᱚᱱᱠᱟ ᱡᱮ ᱟᱹᱰᱤ ᱴᱟᱺᱰᱤ ᱜᱮᱭᱟ ᱚᱱᱠᱟ ᱫᱚ ᱦᱟᱸᱜ ᱵᱟᱝ ᱟᱞᱮ ᱥᱮᱱ ᱫᱚ ᱦᱟᱸᱜ ᱧᱮᱞ ᱞᱮᱠᱷᱟᱱ ᱫᱚ ᱯᱩᱨᱟᱹ ᱮᱠᱫᱚᱢ ᱵᱤᱨ ᱵᱩᱨᱩ ᱡᱟᱭᱜᱟ ᱠᱟᱱ ᱛᱟᱞᱮᱭᱟ ᱟᱨ ᱚᱲᱟᱜ ᱥᱩᱨ, ᱥᱩᱨ ᱠᱚᱨᱮ ᱜᱮ ᱚᱱᱠᱟ ᱵᱤᱨ ᱵᱩᱨᱩ ᱠᱚ ᱢᱮᱱᱟᱜ ᱟᱠᱟᱫᱟ᱾
ᱟᱪᱪᱷᱟ ᱾
ᱟᱫᱚ ᱜᱚᱝᱠᱮ ᱢᱮᱱᱮᱫ ᱟᱹᱞᱤᱧ, ᱢᱮᱱᱮᱫ ᱟᱹᱞᱤᱧ ᱚᱠᱛᱚ ᱠᱚᱦᱚᱸ ᱦᱩᱭᱮᱱ ᱦᱩᱭ ᱦᱮᱡ ᱮᱱ ᱛᱟᱞᱟᱝᱼᱟ᱾ ᱛᱟᱦᱚᱞᱮ ᱚᱱᱠᱟ ᱜᱮ ᱟᱨᱦᱚᱸ ᱛᱟᱭᱚᱢ ᱫᱟᱨᱟᱢ ᱨᱚᱯᱚᱲ ᱦᱩᱭᱩᱜᱼᱟ ᱾
ᱟᱪᱪᱷᱟ ᱦᱮᱸ ᱾